ᱦᱮᱸ ᱦᱮᱞᱳ
ᱦᱮᱸ ᱟᱸᱡᱚᱢ ᱫᱤᱧ
ᱚ ᱦᱮᱸ ᱡᱚᱦᱟᱨ ᱜᱮ ᱡᱚᱦᱟᱨ ᱾
ᱦᱮᱸ ᱡᱚᱦᱟᱨ ᱜᱮ ᱾
ᱚ ᱫᱤᱭᱮ ᱱᱟᱯᱟᱭ ᱵᱟᱲᱟ ᱜᱮᱭᱟᱢ?
ᱦᱮᱸ ᱱᱟᱯᱟᱭ ᱜᱮ ᱱᱤᱛᱚᱜ ᱫᱚ ᱾
ᱚᱲᱟᱜ ᱠᱚᱨᱮ ᱦᱚᱸᱠᱚ ᱱᱟᱯᱟᱭ ᱵᱟᱲᱟᱭ ᱜᱮᱭᱟ?
ᱦᱳᱭ ᱡᱚᱛᱚ ᱠᱚᱜᱮ ᱱᱟᱯᱟᱭ ᱜᱮ ᱾
ᱚ ᱾ ᱟᱪᱪᱷᱟ ᱟᱹᱞᱤᱧ ᱦᱚᱸ ᱚᱲᱟᱜ ᱠᱚᱨᱮ ᱫᱚ ᱱᱟᱯᱟᱭ ᱵᱟᱲᱟᱜ ᱜᱮ ᱢᱮᱱᱟᱜ ᱟᱠᱟᱫ ᱠᱚᱣᱟ ᱪᱟᱸᱫᱳ ᱵᱚᱸᱜᱟᱜ ᱫᱟᱭᱟ ᱫᱩᱞᱟᱹᱲ ᱛᱮᱫᱚ ᱱᱚᱣᱟ ᱠᱚᱛᱮ ᱚᱥᱩᱵᱤᱫᱟ ᱫᱚ ᱵᱟᱝ ᱦᱩᱭ ᱟᱠᱟᱱᱟ ᱾ ᱛᱟᱦᱚᱞᱮ ᱚᱲᱟᱜ ᱠᱚᱨᱮᱱᱟᱜ ᱢᱟᱱᱮ ᱦᱩᱲᱩ ᱠᱚᱯᱮ ᱨᱚᱦᱚᱭ ᱠᱮᱫᱟ ᱥᱮ ᱟᱹᱣᱨᱤ ᱛᱟᱦᱚᱞᱮ ᱮᱠᱷᱚᱱᱚ?
ᱦᱩᱲᱩ ᱠᱚᱫᱚ ᱟᱹᱣᱨᱤᱞᱮ ᱨᱚᱦᱚᱭᱟ ᱮᱦᱚᱵ ᱵᱟᱲᱟᱭ ᱫᱟᱞᱮ ᱾
ᱚ, ᱚ ᱢᱟᱱᱮ ᱫᱟᱜ ᱟᱯᱮ ᱠᱟᱱᱟᱭ ᱥᱮ ᱵᱟᱝ ᱛᱟᱦᱚᱞᱮ ᱫᱟᱜ ᱠᱚ?
ᱦᱚᱭ ᱫᱟᱜ ᱠᱮᱫᱟᱭ ᱛᱮᱦᱮᱧ ᱮ ᱫᱟᱜ ᱠᱮᱫᱟᱭ ᱥᱮᱛᱟᱜ ᱠᱷᱚᱱ ᱠᱟᱹᱴᱤᱡ ᱡᱳᱨ ᱧᱚᱜ ᱜᱮ ᱾
ᱚᱜᱼᱚ ᱾ ᱟᱪᱪᱷᱟ, ᱪᱷᱟ, ᱪᱷᱟ ᱾ ᱫᱤᱭᱟᱹ ᱟᱞᱮ ᱢᱟ ᱛᱮᱦᱮᱧ ᱫᱚ ᱥᱮᱛᱟᱜ ᱠᱷᱚᱱ ᱫᱟᱜ ᱦᱚᱸ ᱵᱟᱹᱱᱩᱜᱼᱟ ᱥᱩᱫᱷᱩ ᱢᱟᱱᱮ ᱜᱚᱨᱚᱢ ᱟᱵᱚᱦᱟᱣᱟ ᱜᱮ ᱫᱚᱦᱚ ᱞᱮᱫᱟᱭ ᱾ ᱫᱟᱜ ᱜᱮ ᱵᱟᱭ ᱫᱟᱜᱟᱜ ᱞᱮᱭᱟ ᱠᱟᱹᱴᱤᱡ ᱦᱚᱸ ᱦᱮᱸ ᱥᱮ ᱾
ᱦᱚᱭ ᱛᱚ ᱾
ᱫᱤᱭᱟᱹ ᱟᱯᱮ ᱡᱮᱦᱮᱛᱩ ᱯᱮ ᱟᱨᱟᱢᱵᱚ ᱠᱟᱜ ᱠᱷᱟᱱ ᱡᱟᱦᱟᱸ ᱛᱤᱥ ᱟᱞᱮ ᱡᱩᱫᱤ ᱵᱟᱞᱮ ᱨᱚᱦᱚᱭ ᱫᱟᱲᱭᱟᱜᱼᱟ ᱟᱯᱮ ᱥᱮ ᱡᱚᱢ ᱠᱚᱞᱮ ᱪᱟᱞᱟᱜᱼᱟ ᱾
ᱦᱳᱭ, ᱦᱳᱭ ᱪᱮᱫᱟᱜ ᱵᱟᱝ ᱾
ᱦᱩᱸ ᱾ ᱛᱟᱦᱚᱞᱮ ᱤᱭᱟᱹ ᱾ ᱦᱳᱲᱩ ᱢᱟᱛᱚ ᱡᱚᱢ ᱞᱟᱹᱜᱤᱫ, ᱢᱟᱱᱮ ᱦᱳᱲᱩ ᱫᱚ ᱡᱚᱢ ᱞᱟᱹᱜᱤᱫ ᱛᱮ ᱩᱛᱩ ᱫᱚ ᱩᱛᱩ ᱠᱚᱯᱮ ᱨᱚᱦᱚᱭ ᱵᱟᱲᱟᱭᱟ ᱥᱮ ᱵᱟᱝ ᱛᱟᱦᱚ?
ᱦᱮ ᱩᱛᱩ ᱠᱚ ᱨᱚᱦᱚᱭ ᱦᱩᱭ ᱞᱮᱱᱟ ᱾ ᱟᱫᱚ ᱚᱱᱟ ᱠᱚᱫᱚ ᱱᱤᱛᱚᱜ ᱫᱚ ᱚᱪᱚᱜ ᱦᱩᱭ ᱟᱠᱟᱱᱟ ᱾
ᱟᱪᱪᱷᱟ, ᱟᱪᱪᱷᱟ ᱾
ᱦᱳᱲᱳ ᱨᱚᱦᱚᱭ ᱠᱷᱟᱹᱛᱤᱨ ᱾
ᱚᱜᱼᱚ ᱾
ᱦᱩᱸ ᱾
ᱟᱫᱚᱧ ᱢᱮᱱᱫᱟ ᱩᱛᱩ ᱠᱚᱫᱚ ᱪᱮᱫ ᱠᱚᱯᱮ ᱨᱚᱦᱚᱭ ᱛᱮ?
ᱩᱛᱩ ᱵᱮᱸᱜᱟᱲ ᱵᱤᱞᱟᱹᱛ ᱾ ᱛᱤ, ᱵᱷᱮᱱᱰᱤ ᱛᱟᱯᱚᱨᱮᱱᱟᱜ ᱾
ᱥᱚᱵᱡᱽᱤ ᱠᱟᱱᱟ ᱛᱚ ᱵᱤᱞᱟᱹᱛᱤ ᱠᱚᱫᱚ ᱨᱟᱵᱟᱝ ᱫᱤᱱ ᱥᱮ ᱪᱮᱫ?
ᱟᱫᱚ ᱱᱤᱛᱚᱜ ᱫᱚ ᱚᱱᱟ ᱵᱷᱮᱱᱰᱤ ᱠᱚᱜᱮ ᱠᱟᱨᱞᱟ ᱠᱚ ᱾
ᱟᱪᱪᱷᱟ, ᱪᱪᱷᱟ ᱟᱹᱰᱤ ᱱᱟᱯᱟᱭ ᱛᱟᱦᱚᱞᱮ ᱾ ᱟᱫᱚ ᱟᱞᱮ ᱦᱚᱸ ᱱᱚᱛᱮ ᱱᱤᱝᱠᱟᱹ ᱜᱮ ᱱᱤᱛᱚᱜ ᱫᱚ ᱠᱚᱱᱰᱟᱦᱟ ᱠᱚᱨᱮ ᱨᱚᱦᱚᱭ ᱟᱠᱟᱫᱟ ᱠᱚᱱᱰᱟᱦᱟ ᱠᱚ ᱦᱚᱛᱚᱫ ᱠᱚ ᱡᱷᱤᱸᱜᱟᱹ ᱠᱚ ᱦᱮᱸ ᱥᱮ ᱚᱱᱟ ᱠᱚ ᱡᱚᱢ ᱵᱟᱲᱟ ᱠᱟᱛᱮᱫ ᱜᱮ ᱫᱤᱱ ᱠᱷᱟᱸᱰᱟᱣ ᱦᱩᱭᱩᱜ ᱠᱟᱱᱟ ᱦᱮᱸᱥᱮ ᱟᱫᱚ ᱢᱮᱱ ᱫᱟᱞᱤᱧ ᱱᱤᱛᱳᱜ ᱛᱚᱢᱟ ᱵᱤᱨ ᱠᱚᱨᱚ ᱥᱩᱨ ᱜᱮᱛᱟ ᱯᱮ ᱥᱮ ᱥᱟᱺᱜᱤᱧ ᱧᱚᱜ ᱜᱮᱛᱟ ᱯᱮ ᱵᱤᱨ ᱵᱩᱨᱩ ᱠᱚᱫᱚ ᱟᱯᱮ? ᱚᱲᱟᱜ ᱠᱷᱚᱱᱟᱜ ᱥᱮ ᱟᱯᱮ ᱟᱛᱳ ᱠᱷᱚᱱᱟᱜ ᱫᱚ?
ᱚᱱᱟ ᱥᱩᱨ ᱜᱮᱭᱟ ᱾
ᱚ ᱾ ᱵᱤᱨ ᱨᱮᱢᱟ ᱱᱤᱛᱚᱜ ᱢᱟ ᱨᱟᱱ ᱥᱮ ᱨᱟᱱ ᱞᱮᱠᱟᱱ ᱡᱤᱱᱤᱥ ᱧᱟᱢᱚᱜ ᱠᱟᱱᱟ ᱡᱟᱦᱟᱸ ᱫᱚ ᱯᱷᱩᱴᱠᱟᱹ ᱥᱮ ᱳᱫ ᱠᱚᱫᱚ ᱚᱱᱟ ᱢᱟ ᱧᱟᱢᱚᱜ ᱠᱟᱱᱟ ᱥᱮ
ᱦᱮᱸ ᱧᱟᱢᱚᱜ ᱠᱟᱱ ᱜᱮᱭᱟ ᱱᱤᱛᱚᱜ ᱫᱚ ᱾
ᱚ ᱾ ᱟᱫᱚ ᱟᱯᱮ ᱟᱹᱜᱩ ᱵᱟᱲᱟ ᱞᱮᱫ ᱠᱚᱣᱟ ᱯᱮ ᱥᱮ ᱵᱟᱝ ᱢᱤᱫ ᱫᱤᱱ ᱵᱟᱨ ᱫᱤᱱ ᱡᱚᱢ ᱵᱟᱲᱟ ᱞᱮᱫ ᱠᱚᱣᱟᱢ ᱥᱮ ᱵᱟᱝ ᱛᱟᱦᱚᱞᱮ?
ᱵᱟᱝᱜᱮ ᱟᱹᱣᱨᱤᱞᱮ ᱟᱹᱜᱩ ᱠᱚᱣᱟ ᱦᱟᱸᱜ ᱟᱞᱮ ᱫᱚ ᱵᱟᱝ ᱡᱚᱢ ᱦᱩᱭ ᱠᱟᱱᱟ
ᱟᱫᱚ ᱚᱱᱟ ᱠᱚᱢᱟᱛᱚ ᱱᱤᱛᱚᱜ ᱟᱹᱰᱤ ᱡᱟᱦᱟᱸᱭ ᱠᱚᱠᱚ ᱧᱟᱢ ᱵᱟᱲᱟ ᱠᱚ ᱩᱱᱠᱩᱠᱚ ᱠᱚ ᱧᱟᱢ ᱠᱚᱣᱟ ᱡᱟᱦᱟᱸᱭ ᱵᱟᱝ ᱢᱟᱱᱮ ᱡᱟᱦᱟᱸᱭ ᱦᱚᱲᱟᱜ ᱢᱮᱫ ᱨᱮᱫᱚ ᱵᱟᱝᱠᱚ ᱯᱟᱲᱟᱜᱼᱟ ᱥᱮ
ᱦᱳᱭ
ᱟᱪᱪᱷᱟ ᱞᱟᱹᱭᱫᱟᱹᱧ ᱡᱟᱦᱟᱸ ᱢᱟᱱᱮ ᱚᱛ ᱥᱮ ᱯᱩᱴᱠᱟᱹ? ᱚᱱᱟ ᱫᱚ ᱥᱟᱨᱡᱚᱢ ᱫᱟᱨᱮ ᱠᱷᱚᱱᱟᱜ ᱜᱮ ᱥᱟᱨᱡᱚᱢ ᱫᱟᱨᱮ ᱥᱟᱠᱟᱢ ᱠᱷᱚᱱᱟᱜ ᱜᱮ ᱦᱩᱭᱩᱜᱼᱟ ᱥᱮ ᱟᱨᱦᱚᱸ ᱟᱫᱟᱨᱥ ᱫᱟᱨᱮ ᱚᱱᱟ ᱥᱟᱠᱟᱢ ᱠᱷᱚᱱᱟᱜ ᱜᱮ? ᱡᱤᱱᱤᱥ ᱫᱚ ᱦᱩᱭᱩᱜᱼᱟ ᱡᱟᱦᱟᱸ ᱩᱫ ᱯᱩᱴᱠᱟᱹ
ᱵᱟ ᱥᱟᱠᱟᱢ ᱡᱚᱛᱚ ᱥᱟᱠᱟᱢ ᱨᱮᱜᱮ ᱦᱩᱭᱩᱜᱼᱟ
ᱚ ᱟᱫᱚ ᱤᱧ ᱫᱩᱧ ᱵᱟᱰᱟᱭ ᱛᱟᱦᱮᱸᱜ ᱢᱟᱱᱮ ᱤᱧ ᱫᱩᱧ ᱵᱟᱰᱟᱭ ᱛᱟᱦᱮᱸ ᱵᱚᱞᱛᱮ ᱱᱚᱣᱟ ᱫᱚ ᱥᱟᱹᱨᱤ ᱥᱟᱨᱡᱚᱢ ᱥᱟᱠᱟᱢ ᱠᱷᱚᱱᱟᱜ ᱜᱮ ᱡᱟᱹᱥᱛᱤ ᱠᱟᱭᱛᱮ ᱦᱳᱭᱳᱜᱼᱟᱱᱟᱜ ᱩᱫ ᱯᱩᱴᱠᱟᱹ ᱫᱚ ᱟᱨᱠᱤ
ᱚ ᱦᱳᱭ ᱡᱟᱹᱥᱛᱤ ᱫᱚ ᱚᱱᱟ ᱠᱷᱚᱱ ᱜᱮ ᱦᱩᱭᱩᱜᱼᱟ ᱟᱫᱚ ᱢᱮᱥᱟ ᱥᱮᱬᱟ ᱡᱚᱛᱚ ᱜᱮ ᱛᱟᱦᱮᱱᱟ ᱛᱚ
ᱚ ᱦᱚᱸ
ᱵᱤᱨ ᱨᱮᱫᱚ
ᱚ ᱚ ᱟᱫᱚ ᱟᱫᱚ ᱢᱟ ᱱᱮᱛᱟᱨ ᱢᱟᱛᱚᱧ ᱧᱮᱞᱫᱟ ᱩᱫ ᱯᱩᱴᱠᱟᱹ ᱜᱮ ᱦᱚᱲ ᱢᱟᱱᱮ ᱪᱮᱫ ᱤᱧ ᱞᱟᱹᱭᱟ ᱡᱚᱢ ᱫᱚ ᱠᱚ ᱡᱚᱢᱫᱟ ᱵᱟᱝ ᱫᱚ ᱵᱟᱝ ᱢᱟᱱᱮ ᱡᱟᱸᱦ ᱚᱱᱩᱯᱟᱛ ᱛᱮ ᱦᱚᱲ ᱠᱚ ᱯᱟᱸᱡᱟᱭᱮᱫᱟ ᱚᱱᱟ ᱚᱱᱩᱯᱟᱛ ᱛᱮᱫ ᱩᱛᱩ ᱯᱩᱴᱠᱟᱹ ᱜᱮ ᱵᱟᱝ ᱧᱟᱢᱚᱜ ᱠᱟᱱᱟ ᱥᱮ
ᱦᱳᱭ
ᱟᱪᱪᱷᱟ
ᱱᱮᱛᱟᱨ ᱫᱚ ᱵᱟᱭ ᱫᱟᱜ ᱮᱫᱟ ᱥᱮ ᱚᱱᱠᱟ ᱥᱚᱢᱚᱭ ᱢᱚᱛᱚ ᱟᱫᱚ ᱚᱱᱟᱛᱮ ᱫᱟᱨᱮ ᱥᱟᱠᱟᱢ ᱠᱚᱦᱚᱸ ᱨᱚᱦᱚᱲ ᱜᱮ ᱛᱟᱦᱮᱱ ᱠᱟᱱᱟ ᱵᱟᱝ ᱥᱮᱤᱭᱟᱜ ᱠᱟᱱᱟ ᱛᱚ ᱚᱱᱟᱛᱮ ᱩᱱᱟᱹᱜ ᱵᱟᱝ ᱦᱩᱭᱩᱜ ᱠᱟᱱᱟᱹ
ᱦᱮᱸ ᱦᱮᱸ ᱟᱫᱚ ᱵᱟᱝ ᱥᱮᱭᱟ ᱞᱮᱱᱠᱷᱟᱱ ᱪᱤᱠᱟᱹᱛᱮ ᱩᱱᱠᱩ ᱠᱚ ᱡᱤᱱᱤᱥ ᱠᱚᱫᱚ ᱠᱚ ᱦᱩᱭᱩᱜᱼᱟ ᱥᱮ
ᱦᱩᱸ
ᱦᱳᱭ ᱥᱮ ᱟᱹᱰᱤ ᱱᱟᱯᱟᱭ ᱜᱮ ᱛᱟᱦᱚᱞᱮ ᱟᱨ ᱢᱟ ᱵᱤᱨᱵᱩᱨᱩ ᱵᱤᱨ ᱠᱚᱨᱮ ᱢᱟ ᱱᱮᱛᱟᱨ ᱫᱚ ᱫᱟᱨᱮ ᱱᱟᱹᱲᱤ ᱦᱚᱸ ᱟᱥᱛᱮ ᱟᱥᱛᱮ ᱩᱡᱟᱹᱨ ᱪᱟᱵᱟᱜ ᱠᱟᱱᱟ ᱥᱮ
ᱦᱳᱭ ᱦᱳᱭ
ᱦᱮᱸ ᱥᱮ ᱵᱟᱝ ᱟᱫᱚᱞᱤᱧ ᱢᱮᱱᱫᱟ ᱱᱚᱜᱼᱱᱟ ᱡᱟᱦᱟᱸ ᱵᱤᱨ ᱠᱚ ᱩᱡᱟᱹᱨ ᱪᱟᱵᱟᱜ ᱠᱟᱱᱟ ᱠᱟᱱᱟ ᱱᱚᱣᱟ ᱠᱚᱨᱮᱱᱟᱜ ᱚᱡᱮ ᱥᱟᱠᱟᱢ ᱛᱮᱫᱚ ᱟᱵᱤᱱ ᱪᱮᱫ ᱞᱮᱠᱟ ᱵᱤᱱ ᱫᱤᱥᱟᱹᱭᱮᱫᱟ
ᱱᱚᱣᱟ ᱛᱮᱫᱚ ᱪᱮᱫ ᱦᱚᱭᱛᱚ ᱟᱸᱡᱚᱢ ᱠᱟᱛᱷᱟᱜ ᱜᱮ ᱞᱟᱹᱭᱟᱠᱚ ᱡᱟᱦᱟᱸ ᱠᱚᱨᱮ ᱫᱟᱨᱮ ᱥᱟᱠᱟᱢ ᱵᱮᱥᱤ ᱛᱟᱦᱮᱱᱟ ᱚᱱᱟ ᱠᱚᱨᱮᱜ ᱜᱮ ᱫᱟᱜ ᱡᱟᱹᱲᱤ ᱦᱚᱸ ᱵᱮᱥᱤ ᱛᱟᱦᱮᱱᱟ ᱥᱮ ᱡᱟᱦᱟᱸ ᱦᱚᱭ ᱦᱚᱸ
ᱦᱮᱸ ᱦᱮᱸ
ᱟᱨ ᱡᱟᱦᱟᱸ ᱠᱚ ᱞᱟᱹᱭᱟ ᱚᱠᱥᱤᱡᱮᱱ ᱵᱚᱱ ᱧᱟᱢᱫᱟ
ᱦᱩᱸ ᱦᱩᱸ
ᱛᱚ ᱚᱱᱟ ᱠᱚ ᱠᱷᱚᱱ ᱜᱮ ᱵᱮᱥᱤ ᱢᱟᱱᱮ ᱥᱟᱯᱟᱦᱟᱜ ᱫᱚ ᱦᱤᱡᱩᱜᱼᱟ ᱡᱟᱦᱟᱸ ᱚᱨᱤᱡᱤᱱᱟᱞ ᱠᱚ ᱞᱟᱹᱭᱟ
ᱦᱩᱸ ᱦᱩᱸ
ᱟᱫᱚ ᱚᱱᱟ ᱠᱚ ᱩᱡᱟᱹᱲ ᱫᱚ ᱵᱮᱥ ᱵᱟᱵᱚᱱ ᱠᱟᱹᱢᱤᱭᱮᱫᱟ ᱟᱵᱚ ᱠᱷᱟᱹᱛᱤᱨ ᱜᱮᱛᱚ ᱩᱡᱟᱹᱲᱚᱜ ᱠᱟᱱᱟ ᱥᱮ ᱟᱫᱚ ᱚᱱᱟᱜᱮ ᱪᱤᱠᱟᱹ ᱛᱮᱵᱮᱱ ᱥᱟᱢᱴᱟᱣ ᱫᱟᱲᱮᱭᱟᱜᱼᱟ ᱱᱤᱝᱠᱟᱹᱱ ᱦᱚᱲ ᱫᱚ
ᱟᱫᱚ ᱚᱱᱟ ᱫᱚ ᱮᱠᱢᱟᱛᱨᱚ ᱟᱵᱚ ᱜᱮᱵᱚᱱ ᱥᱟᱢᱴᱟᱣ ᱫᱟᱲᱮᱭᱟᱜᱼᱟ ᱦᱮᱸ ᱥᱮ ᱵᱟᱝ?
ᱦᱳᱭ
ᱟᱪᱪᱷᱟ ᱟᱵᱚᱜᱮ ᱡᱩᱫᱤ ᱵᱚᱱ ᱱᱚᱝᱠᱟ ᱤᱫᱤᱭᱟ ᱟᱨ ᱟᱵᱚᱜᱮ ᱡᱩᱫᱤ ᱵᱚᱱ ᱠᱷᱚᱡᱟ ᱥᱟᱢᱴᱟᱣ ᱟᱵᱚᱜᱮ ᱮᱠᱢᱟᱛᱨᱚ ᱵᱚᱱ ᱫᱟᱲᱮᱭᱟᱜᱼᱟ ᱟᱵᱚ ᱢᱟᱹᱱᱢᱤ ᱜᱮ ᱱᱚᱣᱟ ᱫᱷᱩᱨᱤ ᱫᱷᱟᱹᱨᱛᱤ ᱫᱚ ᱢᱟᱹᱱᱢᱤ ᱜᱮᱠᱚ ᱫᱚᱦᱚ ᱫᱟᱲᱮᱭᱟᱜᱼᱟ ᱵᱟᱧᱪᱟ ᱡᱤᱭᱟᱹᱲ ᱫᱚ ᱦᱮᱸ ᱥᱮ ᱵᱟᱝ
ᱦᱮᱸ
ᱦᱮᱸ ᱟᱨ ᱢᱟᱹᱱᱢᱤ ᱜᱮ ᱠᱚ ᱫᱟᱲᱮᱭᱟᱜᱼᱟ ᱱᱚᱣᱟ ᱡᱤ ᱫᱷᱩᱲᱤ ᱫᱷᱟᱹᱨᱛᱤ ᱨᱟᱹᱯᱩᱫ ᱫᱚ ᱥᱮ ᱦᱩᱸ ᱦᱩᱸ ᱟᱫᱚ ᱟᱵᱚ ᱢᱟᱹᱱᱢᱤ ᱵᱩ ᱪᱮᱫ ᱞᱮᱠᱟᱧ ᱞᱟᱹᱭ ᱟᱵᱚᱱᱟ ᱥᱮ ᱟᱵᱚ ᱦᱚᱲ ᱠᱚᱦᱚᱸ ᱱᱮᱛᱟᱨ ᱫᱚ ᱫᱟᱨᱮ ᱱᱟ. ᱲᱤ ᱵᱚᱱ ᱢᱟᱜᱮᱫᱦᱚᱸ ᱚᱱᱟ ᱱᱩ ᱯᱟ ᱫᱟᱨᱮ ᱠᱚᱫᱚ ᱵᱟᱝ ᱵᱚᱱ ᱨᱚᱦᱚᱭ ᱫᱟ ᱥᱮ
ᱵᱟᱝ
ᱦᱮᱸ ᱥᱮ ᱵᱟᱝ ᱦᱚᱸ ᱢᱟᱱᱮ ᱥᱟᱦᱟᱱ ᱠᱚᱢᱟ ᱨᱚᱦᱚᱲ ᱥᱟᱦᱟᱱ ᱥᱟᱶᱛᱮ ᱮᱢᱱᱤ ᱫᱟᱨᱮ ᱠᱚᱦᱚᱸ ᱠᱚ ᱢᱟᱜ ᱵᱟᱲᱟᱭᱮᱫᱟ ᱥᱮ ᱦᱮᱸ ᱥᱮ ᱦᱮᱸ ᱟᱹᱵᱤᱱᱟᱜ ᱟᱥᱯᱟᱥ ᱨᱮ ᱠᱟᱹᱴᱤᱡ ᱪᱮᱫ ᱪᱚ ᱟᱹᱞᱤᱧ ᱟᱣᱟᱡ ᱞᱤᱧ ᱧᱟᱢᱮᱫ ᱛᱟᱵᱤᱱᱟ ᱦᱮᱸᱥᱮ ᱛᱷᱤᱨ ᱠᱟᱱᱟ ᱱᱤᱛᱚᱜ ᱫᱚ ᱛᱷᱤᱨ ᱠᱟᱱᱟ ᱦᱮᱸ ᱚ ᱟᱪᱪᱷᱟ ᱟᱪᱪᱷᱟᱪᱷᱟ ᱫᱤᱭᱮ ᱢᱟᱱᱮ ᱟᱯᱮ ᱚᱱᱛᱮ ᱫᱚ ᱤᱭᱟᱹ ᱫᱟᱨᱮ ᱠᱚᱫᱚ ᱢᱮᱱᱟᱜᱼᱟ ᱥᱮ ᱵᱟᱝ ᱱᱮᱛᱟ ᱫᱚ ᱛᱟᱞᱮ ᱢᱩᱨᱩᱫ ᱫᱟᱨᱮ ᱠᱚ ᱫᱚ ᱢᱮᱱᱟᱜ ᱟᱥᱮ ᱵᱟᱝ ᱟᱞᱮ ᱱᱚᱛᱮ ᱢᱟ ᱢᱩᱨᱩᱫ ᱫᱟᱨᱮ ᱩᱡᱟᱹᱨ ᱪᱟᱵᱟᱜ ᱠᱟᱱ
ᱢᱩᱨᱩᱫ ᱫᱟᱨᱮ ᱫᱚ ᱟᱞᱮ ᱥᱮᱱ ᱦᱚᱸ ᱟᱹᱰᱤ ᱠᱚᱢ ᱠᱟᱱᱟ ᱢᱟᱲᱟᱝ ᱫᱚ ᱛᱟᱦᱮᱸ ᱠᱟᱱ ᱜᱮᱭᱟ ᱟᱫᱚ ᱦᱳᱭ ᱫᱤᱱ ᱫᱤᱱ ᱛᱮ ᱡᱚᱛᱚ ᱪᱟᱵᱟᱼᱜ ᱠᱟᱱᱟ
ᱚ ᱡᱮᱢᱚ ᱱᱚᱭᱼᱚᱭ ᱱᱚᱣᱟ ᱠᱚ ᱫᱟᱨᱮ ᱢᱟ ᱦᱟᱯᱮᱱ ᱫᱤᱱ ᱨᱮᱱ ᱟᱵᱚᱨᱮᱱ ᱯᱚᱝ ᱯᱚᱝᱲᱟ ᱠᱚᱢᱟ ᱚᱱᱟ ᱫᱟᱨᱮ ᱦᱚᱸ ᱵᱟᱠᱚ ᱵᱩᱡᱽ ᱫᱟᱲᱮᱭᱟᱜᱼᱟ ᱪᱮᱫ ᱫᱟᱨᱮ ᱛᱟᱦᱮᱸᱫ ᱠᱟᱱᱟ ᱢᱩᱲᱩᱫ ᱫᱟᱨᱮ ᱢᱮᱱᱛᱮ ᱛᱟᱦᱮᱸ ᱠᱟᱱᱟ ᱢᱮᱱᱛᱮ ᱚᱱᱟ ᱦᱚᱸ ᱵᱟᱠᱚ ᱵᱩᱡᱽ ᱫᱟᱲᱮᱭᱟᱜᱼᱟ ᱦᱮᱸ ᱥᱮ ᱵᱟᱝ
ᱵᱟᱝ ᱜᱮ ᱦᱮᱸ
ᱟᱨ ᱚᱱᱟ ᱨᱮᱱᱟᱜ ᱵᱟᱦᱟ ᱨᱮᱱᱟᱜ ᱮᱢ ᱧᱮᱞ ᱞᱮᱠᱷᱟᱱ ᱨᱚᱝ ᱜᱮ ᱟᱹᱰᱤ ᱟᱞᱟᱫᱟᱜᱼᱟ ᱦᱮᱸ ᱥᱮ ᱡᱟᱦᱟᱸ ᱫᱚ ᱢᱤᱫ ᱠᱟᱛᱷᱟ ᱛᱮ ᱞᱟᱹᱭ ᱵᱤᱱ ᱵᱤᱱ ᱰᱟᱹᱱᱛᱤᱡ ᱯᱟᱦᱟ ᱞᱮᱠᱟᱜ ᱜᱮ ᱧᱮᱞᱚᱜᱼᱟ
ᱦᱳᱭ ᱦᱳᱭ
ᱟᱟᱥᱚ ᱟᱫᱚ ᱵᱤᱱ ᱫᱟᱹᱱᱴᱤᱡ ᱵᱟᱦᱟ ᱢᱟᱱᱮ ᱵᱤᱱ ᱵᱩᱡᱽ ᱫᱟᱲᱮᱭᱟᱫᱟ ᱥᱮ
ᱦᱮᱸ ᱪᱮᱫ ᱞᱮᱠᱟ
ᱢᱟᱱᱮ ᱡᱟᱦᱟᱸ ᱟᱹᱞᱤᱧ ᱞᱤᱧ ᱞᱟᱹᱭ ᱠᱮᱫᱟ ᱢᱩᱨᱩᱫ ᱵᱟᱦᱟ ᱨᱮᱱᱟᱜ ᱡᱟᱦᱟᱸ ᱵᱟᱦᱟ ᱠᱟᱱᱟ ᱥᱮ ᱚᱱᱟ ᱫᱚ ᱦᱩᱭᱩᱜ ᱠᱟᱱᱟ ᱵᱤᱱ ᱰᱟᱹᱱᱴᱤᱡ ᱵᱟᱦᱟ ᱞᱮᱠᱟ ᱜᱮ ᱧᱮᱞᱚᱜᱼᱟ
ᱵᱤᱧ ᱰᱟᱹᱱᱴᱤᱜ ᱵᱟᱦᱟ ᱚᱱᱟ ᱫᱚ ᱪᱮᱫ
ᱵᱟᱝ ᱵᱤᱱ ᱵᱟᱰᱟᱭᱟ ᱦᱮᱸ ᱟᱪᱪᱷᱟ ᱟᱪᱪᱷᱟ ᱟᱹᱞᱤᱧ ᱞᱤᱧ ᱞᱟᱹᱭ ᱟᱹᱵᱤᱱ ᱠᱟᱱᱟ ᱵᱤᱱ ᱰᱟᱹᱱᱴᱤᱡ ᱵᱟᱦᱟ ᱫᱚ ᱚᱠᱟ ᱠᱚ ᱢᱮᱱᱟ ᱟᱫᱚ ᱟᱹᱞᱤᱧ ᱢᱟᱱᱮ ᱯᱩᱨᱟᱹ ᱥᱚᱡᱷᱮ ᱵᱷᱟᱵ ᱛᱮᱫᱚ ᱵᱟᱹᱞᱤᱧ ᱞᱟᱹᱭ ᱟᱹᱵᱤᱱ ᱠᱟᱱᱟ ᱠᱟᱹᱴᱤᱡ ᱟᱹᱪᱩᱨ ᱵᱤᱦᱩᱨ ᱠᱟᱛᱮ ᱞᱤᱧ ᱞᱟᱹᱭ ᱟᱹᱵᱤᱱ ᱠᱟᱱᱟ ᱵᱟᱹᱲᱤᱡ ᱢᱚᱱᱮ ᱛᱮᱫᱚ ᱟᱞᱚᱵᱤᱱ ᱦᱟᱛᱟᱣᱟ ᱢᱟᱱᱮ ᱞᱟᱹᱭᱟᱠᱚ ᱟᱵᱚ ᱠᱩᱲᱤ ᱦᱚᱯᱚᱱ ᱥᱮ ᱟᱵᱚ ᱛᱤᱨᱞᱟᱹ ᱠᱚ ᱡᱩᱫᱤ ᱚᱱᱟ ᱵᱤᱱ ᱰᱟᱹᱱᱴᱤᱡ ᱵᱟᱦᱟ ᱡᱩᱫᱤ ᱵᱟᱝ ᱛᱟᱦᱮᱱ ᱛᱟᱠᱚᱣᱟ ᱥᱮ ᱢᱟᱱᱮ ᱥᱤᱵᱤᱞ ᱢᱟᱱᱮ ᱢᱚᱸᱡᱽ ᱧᱚᱜ ᱵᱟᱠᱚ ᱧᱮᱞᱚᱜᱼᱟ ᱟᱨᱠᱤ ᱡᱟᱦᱟᱸ ᱡᱟᱦᱟᱸᱭ ᱜᱮ ᱡᱟᱦᱟᱸᱭ ᱠᱩᱲᱤ ᱜᱤᱫᱽᱨᱟᱹ ᱜᱮ ᱯᱳᱭᱞᱳ ᱡᱩᱫᱤ ᱵᱤᱱ ᱰᱟᱹᱱᱴᱤᱡ ᱵᱟᱦᱟᱭᱟᱭ ᱢᱮᱱᱠᱷᱟᱱ ᱚᱱᱟ ᱫᱚ ᱟᱹᱰᱤ ᱟᱹᱰᱤ ᱩᱱᱤ ᱠᱩᱲᱤᱯᱚᱱ ᱫᱚ ᱟᱹᱰᱤ ᱱᱟᱣᱟ ᱢᱤᱫᱴᱟᱝ ᱢᱟᱱᱮ ᱡᱤᱭᱟᱹᱨ ᱥᱮ ᱥᱤᱨᱡᱟᱹᱭ ᱧᱟᱢ ᱠᱮᱫᱟ ᱡᱤᱣᱤ ᱧᱟᱢ ᱠᱮᱫᱟᱭ ᱞᱮᱠᱟᱢ ᱢᱟᱱᱮ ᱡᱟ ᱱᱟᱣᱟ ᱢᱤᱫᱴᱟᱝ ᱡᱤᱭᱚᱱᱮ ᱠᱷᱟᱸᱰᱟᱣ ᱞᱮᱠᱟ ᱩᱱᱤᱭᱟᱜ ᱟᱨᱠᱤ ᱦᱮᱸᱥᱮ ᱦᱮᱸᱦᱮᱸ ᱵᱩᱡᱽ ᱫᱟᱲᱮᱭᱟᱫᱟᱵᱤᱱ ᱟᱫᱚ ᱡᱟᱦᱟᱸ ᱞᱤᱧ ᱞᱟᱹᱭ ᱠᱮᱫᱟ
ᱦᱳᱭ
ᱦᱮᱸᱥᱮ ᱦᱚ ᱚᱱᱟ ᱫᱚᱠᱚ ᱞᱟᱹᱭᱟ ᱵᱤᱱ ᱰᱟᱹᱱᱴᱤᱡ ᱵᱟᱦᱟ ᱟᱨᱠᱤ ᱢᱩᱨᱩᱫ ᱵᱟᱦᱟᱱᱟᱜ ᱡᱟᱦᱟᱸ ᱨᱚᱝ ᱛᱮ ᱢᱮᱱᱟᱜᱼᱟ ᱥᱮ ᱚᱱᱟᱫᱚ ᱯᱩᱨᱟᱹ ᱵᱤᱱ ᱰᱟᱹᱱᱴᱤᱡ ᱵᱟᱦᱟ ᱞᱮᱠᱟ ᱜᱮ ᱧᱮᱞᱚᱜᱼᱟ ᱥᱮ
ᱦᱳᱭ
ᱟᱫᱚ ᱱᱮᱛᱟᱨ ᱢᱟ ᱢᱟᱛᱠᱚᱢ ᱦᱚᱸ ᱫᱟᱨᱮ ᱦᱚᱸᱛᱚ ᱵᱤᱨ ᱠᱚᱨᱮ ᱢᱟ ᱵᱟᱹᱱᱩᱜ ᱠᱚ ᱵᱟᱹᱱᱩᱜ ᱞᱮᱠᱟ ᱜᱮᱥᱮ
ᱵᱟᱝᱜᱮ ᱵᱟᱹᱱᱩᱜᱼᱟ ᱟᱞᱮᱥᱮᱱ ᱫᱚ ᱯᱮᱨᱟᱭ ᱪᱟᱵᱟ ᱞᱮᱠᱟ‌ ᱜᱮ
ᱱᱚᱣᱟ ᱢᱟᱛᱠᱚᱢ ᱫᱟᱨᱮ ᱢᱟᱜ ᱫᱚᱠᱚ ᱞᱮᱭᱟ ᱯᱤᱞᱛᱩ ᱨᱟᱥᱟ ᱠᱚ ᱦᱩᱭᱩᱜ ᱛᱮ, ᱚᱱᱟ ᱠᱚ ᱦᱩᱭᱩᱜ ᱠᱟᱱᱟ ᱥᱮ ᱠᱚᱨᱟᱣ ᱜᱮᱭᱟ ᱥᱮ ᱵᱟᱝ ᱛᱟᱦᱚᱞᱮ
ᱦᱳᱭ᱾ ᱠᱚᱨᱟᱣ ᱜᱮᱭᱟ ᱠᱚ᱾
ᱟᱪᱪᱷᱟ ᱟᱪᱪᱷᱟ ᱟᱫᱚ ᱪᱮᱜ ᱤᱧ ᱞᱟᱹᱭ ᱟᱵᱤᱱᱟ ᱢᱟᱛᱠᱚᱢ ᱨᱮᱱᱟᱜ ᱡᱟᱦᱟ ᱠᱟᱹᱢᱤ ᱠᱟᱹᱥᱱᱤ ᱚᱱᱟ ᱢᱟᱱᱮ ᱡᱟᱦᱟᱸ ᱡᱮᱢᱚᱱ ᱢᱟᱛ ᱠᱚᱢᱛᱮ ᱯᱟᱹᱦᱤᱞ ᱦᱟᱯᱲᱟᱢ ᱠᱚ ᱯᱤᱴᱷᱟᱹ ᱞᱟᱴᱟ ᱠᱚ ᱡᱚᱢ ᱠᱟᱫᱟ᱾ ᱚᱱᱟ ᱠᱚᱦᱚᱸ ᱵᱚᱱ ᱟᱵᱚ ᱫᱚ ᱵᱟᱵᱚᱱ ᱡᱚᱢ ᱫᱟ ᱟᱵᱤᱱ ᱫᱚᱵᱤᱱ ᱡᱚᱢ ᱠᱟᱜ ᱜᱮᱪᱚ ᱠᱤ ᱡᱟᱱᱤ ᱟᱹᱵᱤᱱ ᱵᱤᱱ ᱡᱚᱢ ᱵᱟᱲᱟ ᱠᱟᱜ ᱜᱮᱭᱟ, ᱢᱟᱛᱠᱚᱢ ᱨᱮᱱᱟᱜ ᱡᱟᱦᱟᱸ ᱯᱤᱴᱷᱟᱹ ᱞᱟᱴᱷᱟ ᱠᱚ᱾
ᱵᱟᱝ ᱜᱮ᱾
ᱚ ᱢᱟᱱᱮ ᱟᱡᱚᱢ ᱫᱚᱵᱤᱱ ᱟᱡᱚᱢ ᱵᱟᱲᱟ ᱠᱟᱫᱟ᱾ ᱢᱮᱱᱠᱷᱟᱱ ᱡᱚᱢ ᱵᱟᱲᱟ ᱫᱚ ᱵᱟᱝ ᱦᱳᱭ ᱠᱟᱱᱟ ᱥᱮ
ᱦᱳᱭ
ᱩᱸ ᱟᱪᱪᱷᱟ ᱟᱪᱪᱷᱟ᱾ ᱟᱹᱞᱤᱧ ᱢᱟᱞᱤᱧ ᱟᱸᱡᱚᱢ ᱟᱠᱟᱫᱟ᱾ ᱟᱫᱚ ᱢᱟᱛᱠᱚᱢ ᱛᱚ ᱟᱵᱚᱣᱟᱜ ᱢᱤᱫᱴᱟᱝ ᱵᱟᱦᱟ ᱞᱮᱠᱟᱱᱟᱜ ᱡᱤᱱᱤᱥ ᱠᱟᱱᱟ ᱛᱚ ᱦᱮᱸ ᱥᱮ ᱵᱟᱝ ᱱᱤᱛᱚᱜ ᱨᱮᱱ ᱜᱤᱫᱽᱨᱟᱹ ᱠᱚ ᱟᱵᱚ ᱠᱩᱞᱤ ᱠᱩᱞᱤ ᱠᱚ ᱠᱚᱵᱤᱱ ᱥᱮ ᱢᱟᱛᱠᱚᱢ ᱫᱚ ᱵᱟᱦᱟ ᱠᱟᱱᱟ ᱥᱮ ᱡᱚ ᱠᱟᱱᱟ ᱴᱷᱤᱠ ᱥᱟᱹᱦᱤᱡ ᱚᱱᱟ ᱦᱚᱸ ᱵᱟᱠᱚ ᱞᱟᱹᱭ ᱫᱟᱲᱮ ᱟᱵᱤᱱᱟ ᱱᱟᱜ ᱠᱷᱟᱱ ᱦᱮᱸ ᱥᱮ ᱩ ᱟᱨ ᱠᱩᱭᱰᱤ, ᱠᱩᱭᱰᱤ ᱠᱚᱦᱚᱸ ᱱᱮᱛᱟᱨ ᱫᱚ ᱵᱮᱱ ᱵᱟᱠᱚ ᱩᱛᱩ ᱵᱟᱲᱟᱭ ᱫᱟ ᱥᱮ ᱦᱚᱸ ᱚᱲᱟᱜ ᱠᱚᱨᱮᱜ ᱦᱚᱸ
ᱵᱟᱝ ᱜᱮ
ᱦᱮᱸ ᱥᱮ ᱵᱟᱝ ᱟᱥᱛᱮ ᱟᱥᱛᱮ ᱟᱫᱚ ᱠᱩᱭᱰᱤ ᱨᱮᱱᱟᱜ ᱦᱚᱸ ᱞᱟᱹᱭ ᱟᱠᱚ ᱚᱱᱟ ᱫᱚ ᱪᱟᱵᱟᱜ ᱠᱟᱱᱟ, ᱡᱮᱢᱚᱱ ᱠᱩᱭᱰᱤ ᱥᱩᱱᱩᱢ ᱦᱚᱛᱚ ᱱᱤᱛᱚᱜ ᱫᱚ ᱟᱵᱚ ᱵᱟᱵᱚᱱ ᱵᱟᱰᱟᱭᱟ᱾ ᱵᱟᱵᱚᱱ ᱧᱟᱢ ᱫᱟ᱾ ᱯᱟᱹᱦᱤᱞ ᱜᱮ ᱡᱟᱦᱟᱸ ᱦᱟᱯᱲᱟᱢ ᱠᱚᱠᱚ ᱚᱡᱚᱜ ᱵᱟᱲᱟ ᱞᱮᱫᱟ ᱠᱚ ᱥᱮ ᱠᱚ ᱞᱟᱹᱭ ᱛᱟᱦᱮᱜ ᱠᱩᱭᱰᱤ ᱥᱩᱱᱩᱢ ᱦᱮᱸ ᱥᱮ ᱵᱟᱝ ᱱᱤᱛᱳᱜ ᱫᱚ ᱟᱫᱚ ᱟᱥᱛᱮ ᱟᱥᱛᱮ ᱚᱱᱟ ᱠᱚ ᱡᱤᱱᱤᱥ ᱜᱮ ᱟᱫ ᱪᱟᱵᱟᱜ ᱠᱟᱱ ᱛᱟᱵᱚᱱᱟ᱾ ᱦᱮᱸ ᱥᱮ ᱡᱮᱢᱚᱱ ᱚᱱᱟ ᱠᱚᱨᱮᱱ ᱫᱟᱭᱤ ᱵᱷᱟᱨ ᱫᱚ ᱟᱵᱚ ᱠᱚ ᱠᱟᱱ ᱜᱮᱭᱟᱵᱚᱱ ᱦᱮᱸ ᱥᱮ ᱵᱟᱝ?
ᱦᱮᱸ ᱦᱮᱸ ᱟᱵᱚ ᱜᱮ᱾
ᱟᱫᱚ ᱱᱤᱛᱳᱜ ᱥᱟᱜ ᱠᱟᱜ ᱢᱮ ᱚᱱᱟ ᱠᱚ ᱡᱩᱫᱤ ᱵᱟᱢ ᱟᱹᱜᱩᱭᱟ ᱡᱩᱫᱤᱢ ᱟᱹᱜᱩᱭᱟ ᱟᱵᱚ ᱠᱚ ᱴᱷᱮᱱ ᱟᱫᱚ ᱠᱚ ᱞᱟᱹᱭᱟ ᱦᱮᱸ ᱟᱢᱫᱚ ᱯᱟᱹᱦᱤᱞ ᱦᱟᱯᱲᱟᱢ ᱠᱚ ᱵᱟᱢ ᱢᱟᱱᱮ ᱡᱩᱜᱽ ᱥᱟᱶᱛᱮ ᱵᱟᱢ ᱛᱟᱞ ᱢᱤᱞ ᱫᱟ᱾ ᱵᱟᱢ ᱟᱨᱩ ᱯᱷᱮᱨᱟᱜ ᱠᱟᱱᱟ ᱟᱨᱠᱤ ᱦᱮᱸ ᱥᱮ ᱟᱢᱜᱮ ᱮᱴᱟᱜ ᱥᱮᱫ ᱛᱮ ᱵᱩᱡᱷᱟᱹᱣ ᱢᱮᱭᱟᱭ ᱱᱟᱜ ᱠᱷᱟᱱ᱾
ᱦᱳᱭ
ᱦᱮᱸ ᱥᱮ ᱦᱩᱸ ᱦᱩᱸ ᱡᱮᱢᱚᱱ ᱡᱮᱢᱚᱱ ᱵᱟᱵᱩᱣᱟᱜ ᱡᱟᱦᱟᱸ ᱤᱭᱟᱹ ᱠᱚ ᱛᱟᱦᱮᱜ ᱠᱟᱱᱟ, ᱡᱮᱢᱚᱱ ᱚᱱᱮ ᱦᱤᱲᱤᱧ ᱠᱮᱫᱟ ᱡᱟᱦᱟᱸ ᱞᱮᱭᱟᱠᱚ ᱱᱤᱢ, ᱱᱤᱢ ᱨᱮᱱᱟᱜ ᱠᱷᱚᱱᱟᱜ ᱦᱚᱸ ᱥᱩᱱᱩᱢ ᱠᱚ ᱦᱳᱭᱳᱜ ᱛᱟᱦᱮᱜ᱾
ᱦᱳᱭ ᱱᱤᱢ ᱥᱩᱱᱩᱢ ᱦᱮᱸ ᱟᱡᱚᱢ ᱠᱟᱜᱼᱟ ᱞᱤᱧ ᱱᱤᱢ
ᱚ ᱚ ᱟᱞᱤᱧ ᱦᱚᱞᱤᱧ ᱟᱸᱡᱚᱢ ᱠᱟᱫᱟ ᱢᱮᱱᱠᱷᱟᱱ ᱚᱡᱚᱜ ᱠᱟᱛᱮ ᱫᱚ ᱵᱟᱹᱞᱤᱧ ᱧᱮᱞ ᱠᱟᱫᱟ, ᱚᱠᱟ ᱞᱮᱠᱟᱱᱟᱜ ᱱᱤᱢ ᱥᱩᱱᱩᱢ ᱠᱟᱱᱟ ᱦᱮᱸ ᱡᱮ ᱚᱱᱟ ᱫᱚ ᱱᱤᱛᱚᱜ ᱫᱚ, ᱯᱩᱨᱟᱹ ᱜᱮ ᱫᱚ ᱟᱫᱮ ᱟᱫ ᱮᱱ ᱛᱟᱵᱚᱱᱟ ᱛᱚᱺ ᱦᱮᱸ ᱥᱮ ᱵᱟᱝ?
ᱦᱳᱭ ᱱᱚᱝᱠᱟ ᱵᱟᱝ ᱧᱟᱢ ᱵᱟᱲᱟ ᱞᱮᱱᱠᱷᱟᱡ ᱟᱫᱚ ᱵᱟᱹᱭ ᱵᱟᱹᱭ ᱛᱮᱫᱚ ᱚᱱᱟ ᱫᱚ ᱦᱤᱲᱤᱧᱚᱜ ᱜᱮᱭᱟ ᱦᱟᱸᱜ᱾
ᱦᱳᱭ ᱦᱳᱭ ᱩᱸᱻ ᱾ ᱡᱮᱢᱚᱱ ᱥᱟᱨᱡᱚᱢ ᱥᱟᱠᱟᱢ ᱨᱮᱱᱟᱜ ᱡᱮᱢᱚᱱ ᱯᱟᱛᱨᱟ ᱠᱚᱦᱚ ᱠᱚ, ᱯᱟᱛᱨᱟ ᱠᱚ ᱡᱮᱢᱚᱱ ᱢᱟᱱᱮ ᱥᱟᱦᱟᱱ ᱯᱟᱛᱲᱟ ᱟᱨᱠᱤ ᱡᱟᱦᱟᱸ ᱯᱷᱩᱨᱩᱜ ᱠᱚ, ᱚᱱᱟ ᱠᱚ ᱢᱟ ᱱᱤᱛᱚᱜ ᱫᱚ ᱵᱟᱝ ᱜᱮᱵᱚᱱ ᱧᱟᱢ ᱫᱟ ᱥᱮ
ᱵᱟᱝ ᱜᱮ ᱩᱱᱟᱹᱜ ᱫᱚ ᱵᱟᱝ
ᱟᱫᱚ ᱱᱮᱛᱟᱨ ᱫᱚ ᱟᱵᱚᱨᱮᱱ ᱠᱩᱲᱤ ᱜᱤᱫᱽᱨᱟᱹ ᱠᱚᱦᱚᱸ ᱫᱚ ᱟᱯᱮᱠᱚᱫᱚ ᱯᱮ ᱵᱟᱰᱟᱭ ᱜᱮᱪᱚ ᱠᱮ ᱡᱟᱱᱮ ᱥᱟᱠᱟᱢ ᱨᱚᱜ ᱠᱚ ᱵᱟᱰᱟᱭ ᱜᱮᱭᱟ ᱵᱤᱱ ᱚᱵᱚᱥᱥᱚ᱾ ᱥᱮ ᱡᱮᱦᱮᱛᱩ ᱟᱵᱤᱱ ᱫᱚ ᱱᱤᱛᱚᱜ ᱟᱹᱰᱤ ᱟᱞᱮᱭᱟᱜ ᱟᱵᱚᱣᱟᱜ ᱡᱮᱱᱟᱨᱮᱥᱮᱱ ᱫᱚ ᱠᱤᱪᱷᱩ ᱛᱟᱦᱮᱜ ᱠᱟᱱᱟ ᱦᱮᱸ ᱥᱮ ᱦᱮᱸ ᱛᱟᱨᱯᱚᱨᱮ ᱟᱹᱵᱤᱱ ᱠᱷᱚᱱ ᱡᱟᱦᱟ ᱞᱟᱛᱟᱨ ᱨᱮᱱᱟᱜ ᱠᱩᱲᱤ ᱜᱤᱫᱽᱨᱟᱹ ᱠᱚ ᱢᱮᱱᱟᱜ ᱠᱚᱣᱟ ᱩᱱᱠᱩ ᱠᱚᱫᱚ ᱱᱟᱜ ᱠᱷᱟᱱ ᱠᱚ ᱨᱚᱜ-ᱨᱚᱜ ᱠᱚᱠᱚ ᱦᱤᱲᱤᱧ ᱫᱟ ᱟᱥᱛᱮ ᱟᱥᱛᱮ ᱦᱮ ᱥᱮ ᱵᱟᱝ?
ᱦᱮᱸ
ᱩᱸ ᱚᱸᱻ ᱾ ᱟᱪᱪᱷᱟ ᱚᱱᱮ ᱡᱟᱦᱟᱸ ᱥᱟᱠᱟᱢ ᱠᱚ ᱞᱟᱹᱭ ᱦᱚᱪᱚᱭᱮᱫᱟ ᱢᱟᱱᱮ ᱯᱟᱛᱲᱟ ᱨᱮᱱᱟᱜ ᱡᱟᱦᱟᱸ ᱛᱤᱱᱟᱹᱜ ᱜᱚᱴᱟᱝ ᱯᱟᱛᱟᱪᱮ ᱢᱤᱫᱴᱟᱝ ᱯᱟᱛᱲᱟ ᱵᱮᱱᱟᱣ ᱞᱟᱹᱜᱤᱫ ᱛᱮ ᱛᱤᱱᱟᱹᱜ ᱜᱚᱴᱟᱝ ᱥᱟᱨᱡᱚᱢ ᱥᱟᱠᱟᱢ ᱞᱟᱜᱟᱜᱼᱟ ᱟᱨᱠᱮ? ᱢᱟᱱᱮ ᱵᱤᱥᱤ ᱵᱚᱨᱚ ᱥᱟᱨᱡᱚᱢ ᱥᱟᱠᱟᱢ ᱦᱚᱸ ᱵᱟᱝ ᱠᱟᱱᱟ ᱵᱮᱥ ᱦᱩᱰᱤᱧ ᱦᱩᱰᱤᱧ ᱦᱚᱸ ᱵᱟᱝ ᱠᱟᱱᱟ ᱵᱮᱥᱤ ᱢᱤᱰᱤᱭᱟᱢ ᱥᱟᱭᱤᱡ ᱤᱭᱟᱹ ᱠᱟᱱᱟ ᱥᱟᱠᱟᱢ ᱴᱟᱜ ᱠᱟᱱᱟ ᱛᱤᱱᱟᱹᱜ ᱜᱚᱴᱟᱝ ᱥᱟᱠᱟᱢ ᱠᱚ ᱮᱢ ᱞᱮᱠᱷᱟᱱ ᱢᱤᱫᱴᱟᱝ ᱯᱟᱛᱲᱟ ᱦᱩᱭᱩᱜ ᱛᱟᱭ?
ᱟᱨ ᱢᱟᱱᱮ ᱡᱟᱦᱟᱸ ᱧᱮᱞᱚᱜᱼᱟ ᱚᱸᱰᱮ ᱫᱚ ᱯᱟᱸᱪᱴᱤ ᱛᱟᱦᱮᱱᱟ ᱾ ᱟᱨ ᱞᱟᱛᱟᱨ ᱨᱮ ᱟᱵᱟᱨ ᱚᱱᱟ ᱮᱢ ᱞᱟᱜᱟᱜᱼᱟ ᱟᱨ ᱠᱤ ᱨᱚᱜ ᱢᱤᱫᱴᱟᱝ ᱛᱮᱫᱚ ᱵᱟᱝ ᱯᱩᱨᱟᱹᱜ ᱟᱥᱮ ᱟᱫᱚ ᱚᱱᱟ ᱚᱱᱟ ᱫᱚ ᱥᱟᱠᱟᱢ ᱚᱱᱩᱥᱟᱨ ᱛᱟᱭᱚᱢ ᱦᱳᱭᱳᱜᱼᱟ ᱛᱤᱱ ᱢᱟᱨᱟᱝ ᱥᱟᱠᱟᱢ ᱛᱟᱦᱮᱱᱟ ᱪᱮᱫ ᱞᱮᱠᱟ ᱨᱚᱜ ᱜᱟᱱᱚᱜᱼᱟ ᱚᱱᱟ ᱚᱱᱟ
ᱚᱦᱚ ᱾ ᱟᱪᱷᱟ ᱟᱹᱰᱤ ᱱᱟᱯᱟᱭ ᱛᱟᱦᱚᱞᱮ ᱟᱵᱤᱱ ᱴᱷᱮᱱ ᱠᱷᱚᱱ ᱱᱚᱣᱟ ᱦᱚᱸᱞᱤᱧ ᱵᱟᱰᱟᱭ ᱪᱮᱫ ᱠᱮᱫᱟ ᱵᱚᱞᱛᱮ ᱟᱹᱞᱤᱧ ᱦᱚᱸ ᱵᱟᱹᱞᱤᱧ ᱵᱟᱲᱟᱭ ᱛᱟᱦᱮᱸᱫ ᱾ ᱦᱮᱸ ᱥᱮ ᱵᱟᱝ
ᱚ ᱦᱚᱭ
ᱦᱮᱸ ᱦᱮᱸ ᱟᱨ ᱛᱟᱦᱚᱞᱮ ᱯᱷᱩᱨᱩᱜ ᱱᱟ ᱛᱟᱦᱚᱞᱮ ᱵᱷᱩ ᱠᱟᱞᱪᱟᱨ ᱦᱚᱸᱛᱚ ᱟᱥᱛᱮ ᱟᱥᱛᱮ ᱟᱫᱚᱜ ᱠᱟᱱ ᱛᱟᱵᱚᱱᱟ ᱥᱮ ᱾ ᱛᱟᱦᱚᱞᱮ ᱡᱚᱢ ᱵᱟᱲᱟ ᱠᱚᱫᱚ ᱦᱩᱭᱮᱱ ᱛᱟᱵᱤᱱᱟ ᱥᱮ ᱵᱟᱝ?
ᱵᱟᱝᱜᱮ ᱟᱹᱣᱨᱤ ᱜᱮ
ᱦᱮᱸ ᱤᱥᱤᱱ ᱵᱟᱥᱟᱝ ᱠᱚᱫᱚ ᱛᱟᱞᱮ ᱦᱩᱭ ᱠᱟᱱᱟ ᱛᱟᱵᱤᱱᱟ ᱥᱮ?
ᱦᱮᱸ ᱤᱥᱤᱱ ᱵᱟᱥᱟᱝ ᱫᱚ ᱦᱩᱭ ᱟᱠᱟᱱᱟ ᱡᱚᱢᱜᱮ ᱟᱹᱣᱨᱤᱭᱟᱜᱼᱟ ᱾
ᱟᱵᱤᱱᱟᱜ ᱠᱟᱛᱷᱟ ᱵᱟᱨᱛᱟ ᱟᱸᱡᱚᱢ ᱵᱮᱥ ᱵᱩᱡᱽ ᱠᱮᱫᱟᱲᱤᱧ ᱱᱟᱜᱟᱨ ᱥᱟᱱ ᱨᱮ ᱢᱮᱱᱟᱜ ᱵᱤᱱ ᱞᱮᱠᱷᱟᱱ ᱵᱩᱡᱷᱟᱣᱮᱛ ᱵᱤᱱᱟ